ᱜᱚᱝᱠᱮ ᱡᱚᱦᱟᱨ, ᱦᱩᱸ ᱟᱸᱡᱚᱢ ᱧᱟᱢ ᱫᱟᱢ ᱤᱧᱟᱜ ᱨᱚᱲ?
ᱦᱮᱸ ᱟᱸᱡᱚᱢ ᱫᱟᱹᱧ᱾
ᱦᱚᱸ ᱤᱧ ᱦᱟᱧ ᱟᱡᱚᱢ ᱫᱚᱧ ᱟᱸᱡᱚᱢ ᱧᱟᱢᱮᱫ ᱛᱟᱢᱟ ᱵᱟᱝ ᱫᱚ ᱵᱟᱝ
ᱦᱮᱸ
ᱟᱹᱰᱤ ᱢᱚᱡᱽ ᱜᱮ ᱦᱩᱸ ᱟᱪᱪᱷᱟ ᱟᱪᱪᱷᱟ᱾ ᱜᱮ ᱜᱚᱝᱠᱮ ᱛᱟᱦᱟᱞᱮ, ᱦᱮᱸ? ᱞᱟᱹᱭ ᱵᱳᱞᱛᱮ ᱚᱱᱮ ᱡᱟᱦᱟᱸ ᱤᱭᱩᱨᱤᱥ ᱴᱟᱰᱤ ᱡᱟᱦᱟᱸ ᱢᱮᱛᱷ ᱢᱮᱫᱴᱟᱝ ᱢᱮᱱᱟᱜ ᱛᱟᱠᱚ ᱫᱚ ᱚᱱᱟᱴᱟᱜ ᱠᱮᱞᱟᱥ ᱟᱨᱠᱤ ᱩᱝᱠᱩᱣᱟᱜ ᱪᱮᱫ ᱞᱮᱠᱟ ᱩᱱᱤ ᱥᱮᱨᱟᱜ ᱵᱷᱟᱜᱤ ᱜᱮ?
ᱦᱮᱸ ᱵᱷᱟᱜᱤ ᱜᱮᱭᱟ ᱤᱧ ᱚᱱᱟ ᱠᱷᱚᱱ ᱦᱩᱧ ᱠᱚᱨᱟᱣ ᱵᱟᱲᱟᱭ ᱜᱮᱭᱟ ᱢᱟᱱᱮ
ᱟᱪᱪᱷᱟ ᱟᱪᱪᱷᱟ᱾ ᱟᱫᱚ ᱢᱮᱛᱷ ᱠᱟᱱᱟ ᱛᱚ ᱩᱱᱤᱭᱟᱜ ᱜᱮ ᱤᱧ ᱫᱚ ᱵᱷᱟᱜᱤᱧ ᱵᱩᱡ ᱛᱟᱭ ᱜᱮᱭᱟ ᱟᱨᱠᱤ ᱱᱩᱭ ᱡᱟᱦᱟᱸᱭ ᱮᱠᱴᱟ, ᱟᱸᱡᱚᱢ ᱫᱟᱵᱤᱱ? ᱦᱮᱸ ᱜᱚᱝᱠᱮ ᱟᱸᱡᱚᱢ ᱫᱟᱢ? ᱦᱮᱸ ᱜᱚᱝᱠᱮ ᱟᱸᱡᱚᱢᱫᱟᱢ? ᱢᱟᱭᱟ ᱪᱤᱠᱟᱹᱜ ᱠᱟᱱ ᱫᱚ